ᱦᱮᱞᱳ,
ᱦᱮᱞᱚ ᱡᱚᱦᱟᱨ ᱜᱮ ᱜᱚᱝᱠᱮ
ᱦᱮᱸ ᱡᱚᱸᱚᱦᱟᱨ ᱜᱮ ᱡᱚᱦᱟᱨ ᱜᱮ ᱟᱲᱟᱝ ᱢᱚᱸᱡᱽ ᱛᱮᱜᱮ ᱵᱮᱱ ᱟᱸᱡᱚᱢᱮᱜᱼᱟ?
ᱦᱮᱸ ᱟᱸᱡᱚᱢᱚᱜ ᱠᱟᱱᱟ ᱢᱚᱡᱽ ᱜᱮ ᱟᱹᱞᱤᱧᱟᱜ?
ᱦᱮᱸ ᱛᱷᱚᱲᱟ ᱜᱟᱱ ᱱᱚᱭᱮᱥ ᱦᱤᱡᱩᱜ ᱠᱟᱱᱟ ᱵᱟᱦᱨᱮ ᱟᱜ᱾
ᱟᱪᱪᱷᱟ ᱢᱟᱱᱮ ᱫᱟᱜ ᱠᱟᱴᱤᱡ ᱡᱚᱨᱚᱜ ᱠᱟᱱᱟ᱾
ᱟᱪᱪᱷᱟ ᱟᱯᱮᱥᱮᱫ ᱫᱟᱜ ᱮᱫᱟᱭ ᱥᱮ ᱪᱮᱫ?
ᱫᱟ ᱫᱚ ᱵᱟᱝ ᱚᱱᱮ ᱢᱮᱱᱤ ᱨᱤᱢᱤᱞ ᱢᱮᱱᱤ ᱪᱟᱹᱞᱩ ᱠᱟᱜᱼᱟ ᱠᱚ ᱫᱚ ᱚᱱᱟ ᱜᱮ ᱫᱟᱜ ᱡᱚᱨᱚᱜ ᱠᱟᱱᱟ᱾
ᱚ ᱟᱪᱪᱷᱟ ᱟᱪᱪᱷᱟ᱾ ᱚ ᱱᱟᱯᱟᱭ ᱱᱟᱯᱟᱭ ᱵᱟᱲᱟ ᱜᱮ ᱦᱮᱱᱟᱜ ᱵᱮᱱᱟ?
ᱦᱮᱸ ᱱᱟᱯᱟᱭ ᱵᱟᱲᱟ ᱜᱮ ᱟᱵᱤᱱ ᱜᱮ᱾
ᱚ ᱟᱹᱞᱤᱧ ᱦᱚᱸ ᱱᱟᱯᱟᱭ ᱵᱟᱲᱟ ᱜᱮ ᱦᱮᱱᱟᱜ ᱞᱤᱧ᱾
ᱚᱲᱟᱜ ᱠᱚᱨᱮ ᱫᱚ ᱱᱟᱯᱟᱭ ᱜᱮ᱾
ᱦᱳᱭ ᱚᱲᱟᱜ ᱠᱚᱨᱮ ᱦᱚᱸ ᱱᱟᱯᱟᱭ ᱵᱟᱲᱟᱜ ᱜᱮ ᱟᱨ ᱱᱟᱯᱟᱭ ᱵᱟᱲᱟ ᱜᱮᱵᱚᱱ ᱛᱟᱦᱮᱱ ᱢᱟ᱾
ᱦᱩᱸ ᱦᱩᱸ ᱦᱩᱸ,
ᱦᱳᱭ ᱚᱱᱠᱟ ᱜᱮ᱾
ᱦᱮᱸ ᱱᱚᱛᱮ ᱦᱚ ᱱᱟᱯᱟᱭ ᱵᱟᱲᱟ ᱜᱮ ᱢᱮᱱᱟᱜ ᱞᱮ ᱞᱮᱭᱟ᱾ ᱛᱟᱦᱞᱮ ᱫᱟᱜ ᱡᱟᱹᱲᱤ ᱠᱚ ᱪᱮᱠᱟ ᱦᱩᱭᱩᱜ ᱠᱟᱱᱟ?
ᱟᱞᱮᱫ ᱫᱚ ᱵᱟᱭ ᱡᱟᱹᱲᱤ ᱞᱮ ᱠᱟᱱ ᱱᱚᱜᱼᱚᱭ ᱛᱚᱠᱤᱪᱷᱩ ᱡᱟᱦᱟᱸ ᱛᱤᱨᱤ ᱵᱚᱞᱮ ᱦᱩᱲᱩ ᱨᱚᱦᱚᱭ ᱵᱟᱞᱮ ᱜᱟᱹᱪᱷᱤ ᱠᱚ ᱵᱟᱝ ᱦᱟᱨᱟᱣ ᱠᱟᱱ ᱦᱮᱸ ᱩᱱ ᱚᱠᱛᱮ ᱢᱟ ᱫᱟᱜ ᱨᱩᱡ ᱨᱮ ᱫᱟᱜ ᱞᱮ ᱠᱟᱱ ᱛᱟᱦᱮᱸᱫ ᱟᱫᱚ ᱱᱤᱛ ᱢᱟ ᱵᱟᱭ ᱫᱟᱜ ᱡᱟᱹᱲᱤᱭᱟ ᱞᱮ ᱠᱟᱱ ᱱᱤᱛᱚᱜ ᱨᱚᱦᱚᱭ ᱜᱟᱹᱪᱷᱤ ᱠᱚ ᱦᱟᱨᱟᱭᱮᱱᱟ᱾ ᱠᱷᱮᱛ ᱠᱚᱦᱚᱸ ᱨᱚᱦᱚᱲᱮᱱ ᱛᱟᱞᱮ ᱫᱟᱜ ᱫᱚ ᱵᱟᱭ ᱫᱟᱜ ᱞᱮᱠᱟᱱ᱾
ᱱᱮ ᱮ ᱢᱟᱱᱮ ᱠᱤᱪᱩ ᱫᱤᱱ ᱠᱷᱚᱱ ᱵᱟᱭ ᱫᱟᱜ ᱫᱟ ᱥᱮ᱾
ᱨᱤᱢᱤᱞ ᱠᱚ ᱠᱤᱪᱪᱷᱩ ᱫᱟᱜ ᱠᱮᱪᱚᱭ ᱤᱱᱟᱹᱠᱷᱟᱱ ᱦᱩᱸ, ᱚᱱᱟ ᱨᱚᱦᱚᱭ ᱫᱚ ᱛᱟᱦᱚᱞᱮ ᱟᱹᱨᱤ ᱮᱛᱚᱦᱚᱵᱚᱜᱼᱟ ᱚᱱᱛᱮ ᱫᱚ?
ᱟᱹᱣᱨᱤ ᱟᱞᱮ ᱫᱚ ᱟᱹᱣᱨ ᱞᱮ ᱮᱛᱚᱵᱚᱜᱼᱟ ᱟᱨ ᱵᱚᱞᱮ ᱦᱚᱲ ᱢᱮᱱᱟᱜ ᱠᱚᱣᱟ ᱠᱤᱪᱷᱩᱜᱟᱱ ᱦᱚᱲ ᱩᱱᱠᱩ ᱫᱚᱠᱚ ᱨᱚᱦᱚᱭ ᱪᱟᱵᱟ ᱠᱮᱫᱼᱟ ᱠᱚ ᱟᱫᱚ ᱟᱞᱮ ᱫᱚ ᱵᱟᱝ ᱜᱟᱹᱪᱷᱤ ᱵᱟᱝ ᱦᱟᱨᱟ ᱠᱟᱱ ᱛᱟᱦᱮᱸᱫ ᱛᱮ ᱟᱫᱚ ᱵᱟᱝᱞᱮ ᱮᱦᱚᱵ ᱟᱠᱟᱱᱟ᱾
ᱚ ᱟᱪᱪᱷᱟ ᱱᱚᱛᱮ ᱢᱟ ᱱᱚᱛᱮ ᱢᱟᱠᱚ ᱨᱚᱦᱚᱭ ᱠᱚ ᱥᱩᱨᱩ ᱠᱷᱮᱜᱼᱟ ᱟᱹᱰᱤ ᱫᱤᱱ ᱠᱷᱚᱱ ᱜᱮ᱾ ᱢᱩᱪᱟᱹᱫ ᱟᱹᱜᱩᱭᱮᱫᱼᱟ ᱠᱚ ᱟᱹᱰᱤ ᱦᱚᱲᱜ ᱜᱮ᱾
ᱚ ᱟᱪᱪᱷᱟ ᱦᱳᱭ ᱦᱳᱭ ᱚᱱᱠᱟᱜ ᱜᱮ ᱱᱚᱛᱮ ᱦᱚᱸ ᱠᱤᱪᱷᱩ ᱜᱟᱱ ᱦᱚᱲ ᱠᱚ ᱢᱩᱪᱟᱹᱫ ᱵᱟᱲᱟ ᱠᱮᱜᱼᱟ᱾
ᱦᱮᱸ᱾ ᱮᱨᱯᱚᱨ ᱛᱟᱦᱚᱞᱮ ᱚᱱᱛᱮ ᱫᱚ ᱰᱟᱝᱜᱟ ᱦᱩᱲᱩ ᱦᱩᱭᱩᱜᱼᱟ ᱥᱤ ᱫᱷᱚᱨᱚᱱ ᱦᱩᱲᱩ ᱾
ᱪᱮᱛ ᱵᱮᱱ ᱢᱮᱱ ᱠᱮᱜᱼᱟ ᱵᱟᱞᱤᱧ ᱵᱩᱡᱷᱟᱹᱣ ᱞᱮᱜᱼᱟ᱾
ᱞᱟᱹᱭ ᱫᱟᱞᱤᱧ ᱡᱮ ᱫᱷᱚᱨᱚᱱ ᱦᱩᱲᱩ ᱦᱩᱭᱩᱜ ᱜᱮᱭᱟ ᱥᱮ ᱵᱟᱝ?
ᱫᱷᱚᱨᱚᱱ ᱦᱩᱲᱩ ᱚᱱᱟ ᱫᱚ ᱪᱮᱫᱠᱟ ᱛᱟᱦᱮᱱ ᱛᱟᱦᱮᱱᱟ?
ᱢᱟᱱᱮ ᱚᱱᱟᱫᱚ ᱢᱟᱱᱮ ᱩᱫᱜᱟᱹᱨ ᱫᱤᱱ? ᱨᱟᱵᱟᱝ ᱫᱤᱱ ᱦᱩᱲᱩ ᱡᱟ ᱠᱚ ᱨᱚᱦᱚᱭ ᱜᱮᱭᱟ ᱠᱚ ᱛᱚ᱾
ᱚ ᱟᱪᱪᱷᱟ ᱟᱪᱪᱷᱟ ᱦᱳᱭ ᱦᱳᱭ ᱵᱟᱝ ᱱᱚᱛᱮ ᱫᱚ ᱢᱤᱫ ᱫᱷᱟᱣ ᱜᱮᱞᱮ ᱨᱚᱦᱚᱭ ᱛᱟᱦᱮᱱᱟ᱾
ᱛᱟᱦᱚᱞᱮ ᱚᱱᱟ ᱫᱚ ᱪᱮᱫ ᱯᱮ ᱞᱟᱹᱭ ᱜᱮᱭᱟ ᱚᱱᱟ ᱪᱟᱥ ᱫᱚ?
ᱚᱱᱟ ᱪᱟᱥ ᱫᱚ ᱱᱤᱨᱚᱱ ᱪᱟᱥ ᱱᱤᱨᱚᱱ
ᱚᱱᱟ ᱤᱭᱟᱹ ᱤᱭᱟᱹ ᱚᱠᱛᱮ ᱜᱮᱛᱚ ᱪᱮᱫ ᱠᱚ ᱢᱮᱱᱟ ᱟᱨ ᱱᱚᱣᱟ ᱠᱚᱜᱚ ᱜᱮᱫ ᱵᱟᱲᱟᱭᱮᱫ ᱛᱟᱦᱮᱱ ᱯᱷᱮᱵᱽᱨᱩᱣᱟᱨᱤ ᱠᱚᱨᱮ ᱟᱯᱷᱚᱨ ᱛᱟᱦᱮᱱ ᱠᱚ᱾
ᱦᱮᱸ ᱢᱟᱱᱮ ᱚᱱᱟ ᱴᱟᱭᱤᱢ ᱫᱚ ᱢᱟᱱᱮ ᱫᱟᱜ ᱫᱚ ᱴᱷᱤᱠᱴᱷᱟᱠ ᱵᱟᱝ ᱛᱟᱦᱮᱱᱟ ᱫᱟᱜ ᱫᱚ ᱵᱟᱭ ᱫᱟᱜ ᱳᱭ ᱜᱟᱰᱟ ᱜᱟᱹᱰᱭᱟᱹ ᱫᱟᱜ ᱛᱮ ᱦᱩᱭᱩᱜ ᱜᱮᱭᱟ᱾ ᱠᱮᱱᱮᱞ ᱫᱟᱜ ᱚᱱᱟ ᱴᱟᱭᱤᱢ ᱫᱚ ᱢᱟᱱᱮ ᱵᱚᱨᱥᱟ ᱫᱤᱱ ᱫᱚ ᱵᱟᱝ ᱠᱟᱱᱟ ᱚᱱᱟ ᱫᱚ᱾
ᱚ ᱟᱪᱪᱷᱟ ᱚᱱᱟ ᱚᱱᱠᱟ ᱫᱚ ᱵᱟᱝ ᱠᱚ ᱞᱟᱹᱭᱟ ᱟᱞᱮᱥᱮᱫ ᱫᱚ ᱱᱚᱛᱮ ᱫᱚ ᱵᱟᱹᱱᱩᱜ ᱵᱟᱝ ᱛᱚ ᱚᱱᱠᱟ ᱢᱮᱱᱟᱜᱼᱟ ᱵᱚᱞᱮ ᱫᱟᱜ ᱥᱩᱵᱤᱫᱷᱟ ᱫᱚ ᱟᱫᱚ ᱚᱱᱟ ᱤᱭᱟᱹᱛᱮ᱾ ᱱᱚᱛᱮ ᱫᱚ ᱚᱱᱠᱟ ᱦᱩᱲᱩ ᱠᱚᱫᱚ ᱵᱟᱝᱞᱮ ᱨᱚᱦᱚᱭ ᱛᱟᱦᱮᱱᱟ, ᱵᱟᱲᱜᱮ ᱠᱚᱨᱮ ᱜᱤ ᱡᱟᱜᱮ ᱡᱚᱱᱰᱨᱟ ᱠᱚᱞᱮ ᱮᱨ ᱵᱟᱲᱟᱭ ᱛᱟᱦᱮᱸᱱ ᱱᱚᱣᱟ ᱴᱟᱺᱰᱤ ᱨᱮᱫᱚ᱾
ᱢᱟᱱᱮ ᱡᱚᱛᱚ ᱜᱮ ᱦᱩᱭᱩᱜ᱾ ᱥᱚᱵᱡᱤ ᱠᱚᱫᱚ ᱢᱮᱱᱟᱜᱼᱟ ᱟᱹᱞᱩ ᱯᱚᱴᱚᱞ᱾ ᱠᱩᱸᱫᱽᱨᱤ ᱠᱚᱱᱰᱷᱟ ᱠᱚ᱾
ᱚ ᱟᱞᱮ ᱥᱮᱫ ᱫᱚ ᱱᱚᱛᱮ ᱫᱚ ᱚᱱᱠᱟ ᱫᱚ ᱵᱟᱝᱞᱮ ᱨᱚᱦᱚᱭ ᱛᱟᱦᱮᱱ ᱥᱚᱵᱽᱡᱤ ᱠᱚᱫᱚ᱾ ᱵᱚᱞᱮ ᱫᱟᱜ ᱨᱮᱭᱟᱜ ᱟᱹᱰᱤ ᱥᱩᱵᱤᱫᱷᱟ ᱫᱚ ᱵᱟᱹᱱᱩᱜᱼᱟ, ᱵᱚᱞᱮ ᱢᱮᱱᱟᱜᱼᱟ ᱜᱟᱰᱟ ᱢᱮᱱᱟᱜᱼᱟ ᱟᱫᱚ ᱚᱱᱟ ᱫᱚ ᱥᱟᱺᱜᱤᱧ ᱧᱚᱜ ᱜᱮᱭᱟ ᱟᱫᱚ᱾ ᱟᱛᱩ ᱨᱮᱱ ᱥᱟᱱᱟᱢ ᱦᱚᱲ ᱞᱮᱠᱟ ᱫᱚ ᱵᱟᱝᱠᱚ ᱮᱨ ᱛᱟᱦᱮᱸᱱᱟᱠᱚ ᱟᱫᱚ ᱟᱢ ᱵᱟᱨ ᱯᱮ ᱦᱚᱲᱮᱢ ᱮᱨ ᱠᱩ ᱤᱫᱤ ᱛᱟᱢᱟ ᱠᱚ ᱥᱚᱵᱽᱡᱤ ᱞᱟᱹᱜᱤᱫ ᱩᱛᱩ ᱠᱚᱦᱚᱸ᱾
ᱟᱞᱮ ᱥᱮᱫ ᱢᱟ ᱫᱷᱚᱢᱮ ᱫᱟᱜ ᱱᱚᱛᱮ ᱫᱚ᱾ ᱢᱟᱱᱮ ᱱᱚᱛᱮ ᱫᱚ ᱰᱟᱸᱜᱟ ᱡᱟᱭᱜᱟ ᱜᱮ ᱵᱟᱹᱱᱩᱜᱼᱟ᱾ ᱵᱟᱹᱫ ᱢᱟᱱᱮ ᱞᱚᱥᱚ ᱟᱨ ᱞᱚᱥᱚᱫ᱾
ᱚᱻ ᱟᱪᱪᱷᱟ ᱟᱯᱮ ᱫᱚ ᱰᱮᱢ ᱠᱚ ᱢᱮᱱᱟᱜᱼᱟ ᱥᱮ ᱪᱮᱫ?
ᱦᱮᱸ ᱱᱟᱹᱭ ᱢᱮᱱᱟᱜᱼᱟ, ᱠᱮᱱᱮᱞ ᱢᱮᱱᱟᱜᱼᱟ, ᱟᱥᱮ ᱯᱟᱥᱮ ᱫᱚᱢᱮ᱾ ᱫᱟᱜ ᱫᱚ ᱥᱟᱨᱟ ᱵᱚᱪᱷᱚᱨ᱾ ᱢᱟᱱᱮ ᱠᱟᱹᱴᱤᱡ ᱡᱩᱫᱤ ᱚᱵᱷᱟᱨᱚᱜᱼᱟ ᱯᱩᱨᱟᱹ ᱟᱛᱳ ᱥᱮᱜ ᱫᱟᱯ ᱯᱮᱨᱮᱡ ᱜᱚᱫᱚᱜᱼᱟ᱾
ᱚ ᱛᱚᱵᱮ ᱢᱟ ᱟᱯᱮ ᱫᱚ ᱦᱩᱲᱩ ᱠᱚᱫᱚ ᱵᱟᱨ ᱫᱷᱟᱣ ᱯᱮ ᱨᱚᱦᱚᱭ ᱛᱟᱦᱮᱸᱱᱟ᱾
ᱦᱮᱸ ᱱᱚᱛᱮ ᱫᱚ ᱦᱟᱸᱜ ᱥᱟᱨᱟ ᱵᱚᱪᱷᱚᱨ ᱦᱩᱲᱩ, ᱢᱟᱱᱮ ᱠᱷᱮᱛ ᱫᱚ ᱯᱷᱟᱸᱠᱟ ᱜᱮ ᱵᱟᱝ ᱛᱟᱦᱮᱱᱟ᱾ ᱛᱟᱯᱚᱨ ᱦᱳᱭᱛᱚ ᱡᱟᱱᱟᱜ ᱢᱟᱱᱮ ᱰᱷᱤᱯ ᱠᱚᱨᱮ ᱢᱟᱱᱮ ᱰᱩᱝᱨᱤ ᱢᱟᱱᱮ ᱰᱷᱤᱯ ᱠᱚ ᱪᱮᱛᱟᱱ ᱠᱚᱨᱮ ᱚᱱᱟ ᱠᱚᱨᱮᱫ ᱫᱚ ᱟᱹᱞᱩ ᱠᱚᱞᱮ ᱨᱚᱦᱚᱭ ᱜᱮᱭᱟ ᱚᱱᱟ ᱠᱚᱫᱚ ᱞᱚᱥᱚᱫ ᱦᱚᱸᱛᱚ ᱵᱟᱝ ᱜᱟᱱᱚᱜ ᱟ ᱛᱚ᱾
ᱦᱳᱭ ᱦᱳᱭ᱾
ᱢᱟᱱᱟ ᱠᱚᱫᱚ ᱢᱟᱱᱮ ᱥᱚᱵᱡᱤ ᱠᱚ ᱦᱩᱭᱩᱜ ᱜᱮᱭᱟ ᱢᱟᱱᱮ ᱥᱟᱨᱟ ᱵᱚᱪᱷᱚᱨ ᱵᱷᱚᱨ ᱪᱟᱥᱟ ᱠᱚ ᱾ ᱛᱟᱨᱯᱚᱨᱮ ᱦᱟᱹᱠᱩ ᱠᱚ ᱫᱚᱢᱮ ᱠᱚ ᱪᱟᱥ ᱠᱚᱣᱟ ᱱᱚᱛᱮᱨᱮᱱ ᱦᱚᱲ ᱫᱚ᱾
ᱳᱭ ᱟᱞᱮᱥᱮᱜ ᱫᱚ ᱱᱚᱛᱮ ᱫᱚ ᱚᱱᱠᱟ ᱫᱚᱡ ᱫᱟᱜ ᱵᱟᱭ ᱥᱩᱭᱫᱟᱭ ᱛᱚ ᱟᱫᱚ ᱡᱟᱦᱟᱸᱭ ᱠᱩ ᱚᱻ ᱚᱲᱟᱜ ᱨᱮ ᱠᱩᱧ ᱠᱚ ᱦᱮᱱᱟᱜ ᱠᱷᱟᱡ ᱫᱚ ᱠᱚᱪᱟ ᱠᱚᱨᱮ ᱠᱚ ᱮᱨ ᱛᱟᱦᱮᱱᱟ ᱠᱩ ᱜᱷᱟᱸᱝᱽᱨᱟ ᱠᱩ, ᱟᱞᱩ ᱠᱚ ᱨᱚᱦᱚᱭ ᱛᱟᱦᱮᱱ ᱜᱮᱭᱟ᱾
ᱟᱪᱪᱷᱟ᱾
ᱟᱫᱚ ᱟᱞᱮ ᱫᱚ ᱚᱲᱟᱜ ᱨᱮ ᱵᱟᱹᱱᱩᱜᱼᱟ ᱚᱱᱠᱟ ᱠᱩᱧ ᱫᱚ ᱟᱫᱚ ᱚᱱᱟ ᱤᱭᱟᱹ ᱵᱟᱠᱷᱨᱟ ᱛᱮᱫᱚ ᱵᱟᱝ ᱞᱮ ᱨᱚᱦᱚᱭ ᱫᱟᱲᱭᱟᱜ ᱛᱟᱦᱮᱱᱟ᱾
ᱢᱟᱱᱮ ᱚᱱᱛᱮ ᱫᱚ ᱠᱚᱱᱳ ᱠᱩᱧ ᱫᱟᱜ ᱠᱚ ᱵᱮᱵᱚᱦᱟᱨ ᱜᱮᱭᱟ?
ᱵᱟᱹᱱᱩᱜ ᱜᱮᱭᱟ, ᱢᱮᱱᱟᱜᱼᱟ ᱠᱤᱪᱷᱩ ᱠᱤᱪᱷᱩ ᱚᱲᱟᱜ ᱨᱮ ᱦᱚᱲ ᱦᱮᱱᱟᱜ ᱛᱟᱠᱚ ᱜᱮᱭᱟ ᱠᱚ ᱟᱫᱚ ᱵᱚᱞᱮ ᱥᱟᱱᱟᱢ ᱦᱚᱲ ᱞᱮᱠᱟ ᱫᱚ ᱠᱩᱧ ᱫᱚ ᱵᱟᱹᱱᱩᱜ ᱛᱟᱞᱮ ᱟᱞᱮ ᱥᱮᱫ ᱫᱚ ᱱᱚᱛᱮ ᱫᱚ᱾
ᱦᱮᱸ ᱱᱚᱛᱮ ᱢᱟ ᱦᱟᱱᱮ ᱠᱩᱧ ᱠᱚᱫᱚ ᱪᱟᱵᱟ ᱩᱛᱟᱹᱨ ᱠᱟᱱᱟ ᱱᱚᱛᱮ ᱫᱚ᱾ ᱟᱫᱚ ᱚᱱᱟ ᱠᱚᱫᱚ ᱡᱷᱚᱛᱚ ᱮᱥᱮᱫ ᱢᱟᱱᱮ ᱚᱱᱟ ᱠᱚᱫᱚ ᱤᱭᱩᱡᱽ ᱜᱮ ᱵᱟᱝ ᱦᱩᱭᱩᱜ ᱠᱟᱱᱟ᱾
ᱟᱫ ᱪᱟᱵᱟ ᱠᱮᱜᱼᱟ ᱠᱚ ᱟᱞᱮ ᱥᱮᱫ ᱢᱟ ᱠᱩᱧ ᱠᱚᱫᱚ ᱵᱟᱹᱱᱩᱜᱼᱟ ᱪᱮᱫ ᱦᱚᱸ᱾ ᱯᱟᱹᱦᱤᱞ ᱛᱟᱦᱮᱸᱜ ᱠᱟᱱᱟ ᱟᱫᱚ ᱦᱮᱸ ᱟᱫᱚ ᱚᱱᱟ ᱜᱟᱰᱟ ᱠᱚ ᱫᱟᱜ ᱛᱟᱯᱚᱨᱮ ᱫᱚᱢᱮᱱ ᱟᱞᱮ ᱥᱮᱫ ᱫᱚ ᱯᱚᱨᱤᱢᱟᱱ ᱫᱚᱢᱮ ᱢᱤᱱᱤᱭ᱾ ᱯᱨᱚᱛᱤᱴᱤ ᱚᱲᱟᱜ ᱨᱮ ᱢᱤᱱᱤ ᱛᱟᱠᱚ ᱟᱨᱚᱥ
ᱳ ᱚᱻᱦᱚ ᱦᱚ ᱚᱱᱟ, ᱚᱱᱟ ᱤᱭᱟᱹ ᱛᱮ
ᱦᱮᱸ ᱛᱟᱯᱚᱨᱮ ᱦᱟᱱᱮ ᱟᱛᱳ ᱨᱮ ᱢᱮᱜᱴᱟᱝ ᱠᱚᱞ ᱵᱟᱹᱱᱩᱜᱼᱟ᱾
ᱠᱚᱞ ᱦᱚᱸ ᱵᱟᱹᱱᱩᱜᱼᱟ?
ᱮᱸᱦᱮᱸᱜ ᱚᱱᱮ ᱡᱟᱦᱟ ᱚᱱᱮ ᱛᱤ ᱛᱮ ᱵᱟᱠᱚ ᱰᱷᱚᱠᱚᱡᱟᱠᱚ
ᱦᱳᱭ ᱦᱳᱭ᱾
ᱚᱱᱟ ᱠᱚᱞ ᱢᱮᱫᱴᱟᱝ ᱟᱛᱳ ᱨᱮ ᱪᱮᱫ ᱵᱟᱹᱱᱩᱜᱼᱟ᱾ ᱢᱮᱫᱴᱟᱝ ᱦᱚᱸ ᱢᱟᱱᱮ ᱱᱮᱛᱟᱨ ᱟᱫᱚ ᱦᱚᱜᱼᱚᱭ ᱠᱟᱨᱮᱱ ᱵᱷᱚᱨᱥᱟ ᱟᱨ ᱥᱤᱛᱩᱝ᱾ ᱢᱟᱱᱮ ᱠᱟᱨᱮᱱᱴ ᱦᱮᱸ ᱥᱳᱞᱟᱨ ᱵᱟᱞᱟ ᱢᱮᱱᱟᱜᱼᱟ ᱢᱮᱫᱴᱟᱝ ᱦᱮᱸ᱾ ᱡᱟ ᱟᱛᱳ ᱨᱮᱫᱚ ᱟᱛᱳ ᱠᱷᱚᱱ ᱡᱟᱦᱟᱸ ᱢᱮᱱᱟᱜ-ᱟ ᱤᱭᱟᱹ ᱠᱚ ᱠᱮᱞᱟᱵᱽ ᱠᱷᱚᱱ ᱠᱚ ᱮᱢᱟ ᱠᱚ᱾ ᱢᱟᱱᱮ ᱠᱷᱩᱵ ᱤᱭᱟᱹ ᱟᱨᱡᱤ ᱡᱟᱦᱟ ᱯᱚᱧᱪᱟᱭᱤᱛ ᱠᱷᱚᱱ ᱵᱟᱠᱚ ᱮᱢᱚᱜ ᱜᱮᱭᱟ᱾
ᱦᱳᱭ ᱦᱳᱭ ᱮᱢᱜᱮ ᱮᱢ
ᱦᱮᱸ ᱚᱱᱟ ᱥᱳᱞᱟᱨ ᱵᱟᱞᱟ ᱢᱮᱫᱴᱟᱝ ᱛᱟᱦᱮᱱ ᱠᱟᱱᱟ ᱟᱨ, ᱟᱨ ᱯᱨᱚᱛᱤᱴᱤ ᱚᱱᱟ ᱵᱟᱫᱮ ᱯᱨᱟᱛᱤᱴᱤ ᱚᱲᱟᱜ ᱨᱮ ᱢᱤᱱᱤ ᱠᱟᱨᱮᱱᱴ ᱫᱤᱭᱮ ᱡᱟᱦᱟᱸ᱾
ᱦᱚᱸ ᱟᱱᱟᱦᱚᱸ ᱾
ᱦᱟᱱᱛᱮ ᱦᱚᱸ ᱚᱱᱠᱟ ᱜᱮ ᱡᱚᱛᱚ ᱾
ᱦᱳᱭ ᱟᱯᱮ ᱫᱚ ᱵᱷᱟᱜᱤ ᱜᱮ ᱥᱚᱨᱠᱟᱨᱮ ᱧᱮᱞ ᱟᱠᱟᱜ ᱯᱮᱭᱟᱭ ᱟᱞᱮ ᱫᱚ ᱵᱟᱭ ᱧᱮᱞ ᱟᱠᱟᱫ ᱞᱮᱭᱟᱭ ᱾
ᱵᱟᱝ ᱥᱚᱨᱠᱟᱨ ᱫᱚ ᱢᱟᱱᱮ ᱟᱞᱮ ᱥᱮᱫ ᱫᱚ ᱛᱮᱢᱚᱱ ᱫᱚ ᱢᱟᱱᱮ ᱪᱤᱠᱟᱹ ᱞᱮᱱᱮ ᱢᱟᱱᱮ ᱾ ᱢᱟᱱᱮ ᱥᱳᱞᱟᱨ ᱛᱮᱫ ᱜᱮ ᱟᱛᱳ ᱩᱱ ᱢᱟᱨᱟᱝ ᱟᱛᱳ ᱛᱟᱞᱮ ᱢᱮᱫᱴᱟᱝ ᱥᱳᱞᱟᱨ ᱟᱨ ᱚᱱᱟ ᱢᱤᱱᱤ ᱠᱚᱫᱚ ᱡᱟᱦᱟᱸ ᱟᱛᱳ ᱟᱛᱳ ᱚᱲᱟᱜ ᱨᱮ ᱢᱟ᱾ ᱚᱱᱟ ᱫᱚ ᱱᱤᱡᱮ ᱚᱱᱟ ᱫᱚ ᱱᱤᱡᱮ ᱛᱮᱞᱮ ᱡᱩᱛ ᱠᱟᱜᱼᱟ ᱠᱚ ᱯᱨᱚᱛᱤᱴᱤ ᱚᱲᱟᱜ ᱨᱮ ᱾
ᱚ ᱟᱪᱪᱷᱟ ᱟᱪᱪᱷᱟ ᱦᱳᱭ
ᱢᱟᱱᱮ ᱱᱚᱛᱮ ᱫᱚ ᱢᱟᱱᱮ ᱵᱮᱵᱽᱥᱟ ᱫᱚᱢᱮ ᱠᱚ ᱵᱮᱵᱽᱥᱟᱭ ᱜᱮᱭᱟ᱾ ᱟᱞᱮ ᱥᱮᱫ ᱫᱚ ᱦᱮᱸ ᱱᱮᱛᱟᱨ ᱫᱤᱱ ᱫᱚ ᱫᱚᱢᱮ ᱠᱚ ᱡᱩᱜ ᱠᱟᱜᱼᱟ ᱠᱚ᱾ ᱢᱟᱱᱮ ᱫᱟᱜ ᱨᱮᱱᱟᱜ ᱦᱮᱞᱪᱮᱞ ᱛᱚ ᱡᱚᱠᱷᱚᱱ ᱛᱚᱠᱷᱚᱱ ᱟᱨ ᱱᱮᱜᱮᱱᱮᱛᱟᱨ ᱫᱚᱢᱮ ᱥᱚᱢᱚᱥᱟᱜ ᱛᱟᱞᱮᱭᱟ ᱫᱟᱜ᱾ ᱛᱮ ᱢᱟᱱᱮ ᱧᱩ ᱫᱟᱜ ᱨᱮᱱᱟᱜ ᱪᱤ ᱩᱱ ᱚᱠᱛᱚ ᱤᱭᱟ ᱟ ᱦᱚᱜᱚᱭ ᱡᱮ ᱫᱟᱜᱟᱭ ᱠᱟᱨᱮᱱᱴ ᱫᱚ ᱵᱟᱝ ᱛᱟᱦᱮᱱ ᱠᱟᱱ ᱜᱮ ᱥᱮ ᱟᱨ ᱛᱟᱨᱯᱚᱨ ᱡᱩᱫᱤ ᱥᱮ ᱥᱤᱛᱩᱝ ᱦᱚᱸ ᱵᱟᱭ ᱥᱤᱛᱩᱝ ᱟ ᱫᱟᱜ ᱦᱚᱸ ᱵᱟᱝ ᱛᱩᱫᱩᱜᱼᱟ ᱥᱳᱞᱟᱨ ᱫᱚ ᱫᱟᱜ ᱵᱤᱱ ᱞᱟᱹᱭᱫᱟ ᱥᱳᱞᱟᱨ ᱜᱮ ᱟᱫᱟ ᱟᱫᱟ ᱧᱩ ᱫᱟᱜ ᱫᱚ ᱟᱹᱰᱤ ᱯᱚᱵᱮᱞᱚᱢᱚᱜ ᱛᱟᱞᱮᱭᱟ ᱱᱤᱛᱚᱜ ᱫᱚ ᱠᱤᱪᱷᱩ ᱫᱤᱱ ᱫᱚ
ᱚ ᱦᱚᱸ ᱮᱦᱮᱜ ᱟᱫᱚ ᱟᱯᱮ ᱟᱯᱮ ᱫᱚ ᱚᱱᱛᱮ ᱫᱚ ᱟᱨᱦᱚᱸ ᱤᱭᱟᱹ ᱠᱚᱨᱮ ᱫᱚ ᱵᱟᱝ ᱠᱚᱥᱴᱚᱜᱼᱟ ᱵᱚᱞᱮ ᱡᱟᱦᱟᱸᱭ ᱦᱚᱲ ᱵᱟᱭ ᱠᱟᱹᱢᱤ ᱠᱚ ᱵᱟᱭ ᱠᱟᱹᱢᱤ ᱫᱟ ᱜᱟᱱᱚᱜ ᱠᱷᱟᱱᱮ ᱟᱫᱚ ᱩᱱᱤ ᱫᱚ ᱟᱨ ᱚᱲᱟᱜ ᱨᱮ ᱪᱟᱥ ᱦᱚᱸᱭ ᱞᱟᱜᱟᱣ ᱫᱟᱲᱮᱭᱟᱜᱼᱟᱭ᱾
ᱦᱩᱸ ᱦᱩᱸ ᱦᱩᱸ ᱦᱩᱸ ᱾ ᱛᱟᱯᱚᱨᱮ ᱢᱟᱱᱮ ᱱᱚᱛᱮ ᱫᱚ ᱟᱨ ᱦᱚᱸ ᱧᱩ ᱫᱟᱜ ᱵᱚᱞᱛᱮ ᱱᱤᱛᱚᱜ ᱫᱚ ᱡᱩᱫᱤ ᱚᱱᱠᱟ ᱨᱤᱢᱤᱞ ᱟᱭ ᱟᱫᱚ ᱡᱷᱟᱨᱱᱟ ᱫᱟᱜ ᱠᱚ ᱟᱹᱜᱩᱭ ᱜᱮᱭᱟᱠᱚ ᱵᱷᱟᱜᱮ ᱜᱮ᱾ ᱡᱷᱟᱨᱱᱟᱜ ᱜᱮᱭᱟ ᱫᱟᱜ ᱠᱚ᱾
ᱱᱚᱜᱚᱱᱟ ᱡᱷᱟᱨᱱᱟ ᱫᱟᱜ ᱠᱚᱫᱚ ᱥᱟᱯᱷᱟ ᱜᱮ ᱛᱟᱦᱮᱱ ᱛᱟᱦᱮᱸᱱᱟ?
ᱦᱮᱸ ᱦᱮᱸ ᱥᱟᱯᱷᱟ ᱜᱮ ᱚᱱᱟ ᱯᱩᱨᱟᱹ ᱥᱟᱯᱟ ᱛᱟᱨᱯᱚᱨ ᱠᱚᱛᱚᱜ ᱦᱚᱲ ᱫᱚ ᱯᱷᱤᱞᱴᱟᱨ ᱜᱮᱭᱟ ᱠᱚ ᱛᱚ᱾
ᱦᱳᱭ ᱦᱳᱭ ᱦᱳᱭ ᱯᱷᱤᱞᱴᱟᱨ ᱜᱮ ᱱᱮᱛᱟᱨ ᱫᱚ᱾
ᱦᱮᱸ ᱛᱟᱯᱚᱨᱮ ᱱᱮᱛᱟᱨ ᱫᱚ ᱟᱫᱚ ᱡᱚᱛᱚ ᱛᱚ ᱚᱞᱚᱜ ᱛᱚ ᱵᱟᱲᱟᱭ ᱠᱟᱜᱼᱟ ᱠᱚ᱾ ᱠᱚᱛᱚᱠ ᱦᱚᱲ ᱫᱚᱠᱚ ᱢᱟᱱᱮ ᱞᱚᱞᱚᱭᱟᱠᱚ ᱯᱩᱨᱟᱹ ᱫᱟᱜ᱾ ᱢᱟᱱᱮ ᱡᱟᱦᱟᱸ ᱵᱷᱟᱭᱨᱟᱥ ᱡᱤᱵᱟᱱᱩ ᱛᱟᱦᱮᱱ ᱜᱮᱭᱟ ᱥᱮ ᱱᱤᱭᱟᱹ ᱫᱟᱜ ᱫᱚ ᱢᱟᱱᱮ ᱡᱷᱟᱨᱱᱟᱜ-ᱟ ᱛᱚ ᱟᱫᱚ ᱚᱱᱮ ᱞᱚᱞᱚᱭᱟᱠᱚ ᱚᱱᱟ ᱨᱮᱜᱮ ᱟᱫᱚ ᱡᱤᱵᱟᱱᱩ ᱠᱚ ᱜᱚᱡ ᱠᱚ ᱟᱫᱚ ᱚᱱᱟᱜᱮ ᱠᱚ ᱧᱩᱭᱟᱠᱚ ᱨᱟᱲᱮᱡ ᱠᱟᱛᱮ᱾
ᱦᱳᱭ ᱚᱱᱟ ᱫᱚ ᱵᱟᱝ ᱦᱟᱱᱤᱠᱟᱨᱚᱠ ᱵᱟᱝ ᱛᱟᱦᱮᱱᱟ ᱵᱚᱞᱮ᱾
ᱦᱩᱸ ᱢᱟᱱᱮ ᱚᱱᱟ ᱦᱚᱸ ᱵᱷᱟᱜᱤ ᱜᱮ ᱢᱟᱱᱮ ᱡᱟᱦᱟᱸ ᱚᱥᱩᱥᱛᱷᱚ ᱦᱚᱲ ᱚᱲᱟᱜ ᱨᱮᱠᱚ ᱛᱟᱦᱮᱱ ᱜᱮᱭᱟ ᱢᱮᱜ ᱵᱷᱟᱭᱨᱟᱥ ᱠᱚ ᱡᱤᱵᱟᱱᱩ ᱠᱚ ᱡᱟᱦᱟᱸ ᱛᱟᱦᱮᱱ ᱜᱮᱭᱟ ᱠᱚ ᱫᱟᱜ ᱠᱚᱨᱮ ᱦᱟᱱᱟ ᱦᱩᱱᱟᱹ ᱟᱭᱨᱚᱱ ᱠᱚ ᱚᱱᱟ ᱠᱚ ᱟᱫᱚ ᱩᱱᱟᱹᱜ ᱤᱭᱟᱹ ᱨᱮᱱᱟᱜ ᱵᱚᱨᱚᱛᱚᱱᱟᱜ ᱟᱨᱚ ᱢᱟᱱᱮ ᱞᱚᱞᱚ ᱫᱟᱜ ᱧᱩᱭᱫᱟᱭ ᱢᱟᱱᱮ ᱞᱚᱞᱚ ᱫᱟᱜ ᱵᱚᱞ ᱛᱮ ᱞᱚᱞᱚ ᱠᱟᱛᱮ ᱵᱷᱟᱭᱨᱟᱥ ᱫᱚ ᱚᱱᱟ ᱨᱮᱜᱮᱛᱚ ᱵᱩᱡᱩᱜ ᱠᱟᱱᱟ ᱠᱚ ᱥᱮ᱾ ᱞᱚᱞᱚ ᱛᱮ ᱟᱫᱚ ᱠᱷᱩᱵ ᱥᱩᱥᱛᱷᱚ ᱜᱮ ᱵᱩᱡᱷᱟᱹᱜᱼᱟ ᱱᱚᱛᱮ ᱦᱚᱲ ᱠᱚᱫᱚ ᱵᱷᱟᱜᱤ ᱜᱮ ᱢᱟᱱᱮ ᱥᱩᱥᱛᱚ ᱧᱚᱜ ᱜᱮ ᱛᱮᱢᱚᱱ ᱦᱟᱱᱟ ᱱᱤᱭᱟ ᱫᱚ ᱵᱟᱱᱩᱜ ᱛᱟᱠᱚᱣᱟ ᱚᱱᱟ ᱠᱚ ᱛᱮ ᱜᱮ ᱱᱮᱪᱟᱨ ᱦᱚᱸ ᱥᱤ ᱢᱮᱱᱟᱜᱼᱟ ᱛᱟᱦᱚᱞᱮ ᱚᱱᱛᱮ ᱫᱚ ᱵᱤᱨ ᱠᱚᱫᱚ ᱢᱮᱱᱟᱜ ᱟᱥᱮ ᱵᱟᱹᱱᱩᱜᱼᱟ?
ᱟᱞᱮ ᱫᱚ ᱱᱚᱛᱮ ᱫᱚ ᱵᱤᱨ ᱫᱚ ᱢᱮᱱᱟᱜ ᱫᱚ ᱢᱮᱱᱟᱜ ᱜᱮᱭᱟ ᱟᱫᱚ ᱚᱱᱠᱟ ᱵᱤᱨ ᱫᱚ ᱵᱟ ᱟᱞᱮ ᱞᱟᱹᱴᱩ ᱵᱤᱨ ᱫᱚ ᱵᱟᱹᱱ ᱛᱟᱨ ᱵᱟᱹᱱᱩᱜ ᱛᱟᱞᱮᱭᱟ ᱟ ᱵᱤᱨ ᱨᱮ ᱢᱮᱱᱟᱜᱼᱟ ᱢᱤᱫ ᱴᱚᱴᱷᱟ ᱫᱚ ᱮᱥᱮ ᱚᱱᱟ ᱟᱞᱠᱷᱩᱥᱤᱭᱟᱹ ᱠᱚ ᱫᱟᱨᱮ ᱠᱚ ᱨᱚᱦᱚᱭ ᱠᱟᱜᱼᱟ ᱠᱚ ᱟᱨ ᱢᱤᱫ ᱞᱮᱠᱷᱟ ᱫᱚ ᱟ ᱟᱸᱡᱤᱨ ᱠᱚᱠᱚ ᱡᱚᱢᱟᱜ ᱵᱚᱞᱮ ᱡᱚᱢᱟᱜ ᱯᱷᱟᱞ ᱵᱚᱞᱮ ᱚᱱᱟ ᱫᱟᱨᱮ ᱠᱚ ᱨᱚᱦᱚᱭ ᱠᱟᱜᱼᱟ
ᱢᱟᱱᱮ ᱯᱩᱨᱟᱹ ᱵᱟᱜᱟᱱ ᱢᱟ ᱡᱚᱢ ᱠᱚ ᱯᱷᱚᱞ ᱜᱤᱰᱤ
ᱦᱳᱭ ᱦᱳᱭ ᱟᱫᱚ ᱤᱭᱟᱹ ᱵᱤᱨ ᱞᱮᱠᱟ ᱜᱮ ᱢᱮᱱᱟᱜᱼᱟ ᱟᱫᱚ ᱞᱟᱹᱴᱩ ᱫᱚ ᱞᱟᱹᱴᱩ ᱜᱮᱭᱟ᱾
ᱚ ᱟᱪᱪᱷᱟ᱾
ᱦᱳᱭ ᱟᱯᱮ ᱥᱮᱫ ᱫᱚ ᱚᱱᱠᱟ ᱵᱤᱨ ᱠᱚᱫᱚ ᱢᱮᱱᱟᱜ-ᱟ ᱥᱮ ᱵᱟᱹᱱᱩᱜ-ᱟ?
ᱵᱤᱨᱤ‌ᱠᱚᱫᱚ ᱱᱚᱛᱮ ᱫᱚ ᱢᱮᱱᱟᱜᱼᱟ ᱡᱟᱞᱞᱟ ᱞᱮᱠᱟ ᱜᱮ ᱞᱟᱹᱭ ᱜᱟᱱᱚᱜᱼᱟ᱾ ᱫᱚᱢᱮ ᱱᱮᱛᱟᱨ ᱫᱚ ᱥᱤᱡᱤᱱ ᱫᱚ ᱫᱚᱢᱮᱼᱼ ᱩᱫ ᱠᱚ ᱯᱩᱴᱠᱟᱹ ᱠᱚ ᱫᱚᱢᱮ ᱠᱚ ᱡᱚᱢᱟ᱾
ᱚ ᱟᱫᱚ ᱯᱩᱴᱠᱟᱹ ᱠᱚᱫᱚ ᱱᱚᱜᱼᱚᱭ ᱱᱤᱭᱟᱹ ᱥᱤᱡᱤᱱ ᱨᱮᱜᱮ ᱡᱟᱱᱟᱢᱚᱜ ᱛᱟᱦᱮᱱᱟ ᱥᱮᱼᱼ
ᱪᱮᱫ ᱞᱤᱧ ᱞᱟᱹᱭᱟ ᱢᱟᱱᱮ ᱱᱚᱝᱠᱟ ᱥᱤᱡᱤᱱ ᱜᱮ ᱢᱟᱱᱮ ᱡᱟᱱᱟᱢᱼᱟ ᱢᱟᱱᱮᱼᱼ ᱴᱷᱤᱠ ᱫᱚ ᱵᱟᱹᱞᱤᱧ ᱵᱟᱲᱟᱭᱟ ᱛᱚ ᱢᱟᱱᱮ ᱠᱷᱩᱵ ᱛᱟᱦᱮᱸ ᱵᱟᱹᱞᱤᱧ ᱛᱟᱦᱮᱸᱱ ᱜᱮᱭᱟ ᱚᱲᱟᱜ ᱨᱮ ᱵᱟᱭᱨᱮᱼᱼ
ᱟᱪᱪᱷᱟ ᱟᱪᱪᱷᱟ᱾
ᱟᱫᱚ ᱱᱮᱜᱼᱮ ᱱᱮᱛᱟᱨ ᱜᱮ ᱢᱟᱱᱮ ᱩᱫ ᱠᱚ ᱫᱚᱢᱮ ᱠᱚ ᱡᱚᱢᱟ ᱦᱟᱱᱟ ᱦᱤᱱᱟᱹ ᱟᱨᱚᱼᱼ ᱵᱩᱱᱩᱢ ᱩᱫ ᱠᱚ ᱪᱮᱫ ᱠᱚ ᱵᱟᱝ ᱚᱢᱚᱱᱚᱜ ᱜᱮᱭᱟᱼᱼ ᱦᱟᱱᱟ ᱦᱤᱱᱟᱹ ᱚᱱᱟ ᱠᱚ ᱫᱚᱢᱮ ᱠᱚ ᱦᱩᱭᱩᱜ ᱜᱮᱭᱟ ᱱᱚᱛᱮ ᱫᱚ ᱟᱞᱮ ᱥᱮᱫ ᱫᱚ᱾
ᱚ ᱟᱞᱮ ᱥᱮᱫ ᱫᱚ ᱚᱱᱟ ᱵᱩᱱᱩᱢ ᱩᱫ ᱠᱚᱫᱚ ᱢᱮᱱᱟᱜ ᱜᱮᱭᱟ ᱵᱚᱞᱮ ᱟᱫᱚ ᱚᱱᱟ ᱯᱩᱴᱠᱟᱹ ᱠᱚᱫᱚ ᱟᱞᱮ ᱫᱚ ᱵᱟᱞᱮ ᱧᱮᱞ ᱡᱚᱝᱼᱼ ᱠᱟᱱ ᱛᱮᱫᱚ᱾
ᱦᱳᱭ ᱟᱫᱚ ᱢᱟᱱᱮᱼᱼ ᱛᱮ ᱟᱰᱮ ᱯᱟᱥᱮ ᱨᱮ ᱵᱟᱝ ᱚᱱᱠᱟ ᱫᱟᱨᱮ ᱵᱮᱱᱟᱜ ᱵᱟᱹᱱᱩᱜᱼᱟ ᱛᱚ ᱟᱫᱚᱼᱼ ᱚᱱᱟ ᱞᱟᱹᱜᱤᱫ ᱛᱮ ᱤᱭᱟᱹ ᱫᱚ ᱯᱩᱴᱠᱟᱹ ᱠᱚᱫᱚ ᱟ ᱟᱹᱰᱤ ᱜᱟᱱ ᱦᱚᱲ ᱵᱟᱠᱚᱼᱼ